ᱦᱮᱞᱳ, ᱦᱮᱞᱳ ᱦᱮᱸ ᱡᱚᱦᱟᱨ ᱜᱮ ᱜᱚᱝᱠᱮ᱾ ᱦᱳᱭ᱾
ᱡᱚᱦᱟᱨ, ᱡᱚᱦᱟᱨ᱾
ᱦᱮᱸ, ᱡᱚᱦᱟᱨ ᱜᱮ, ᱪᱮᱫ ᱞᱮᱠᱟ ᱢᱮᱱᱟᱜ ᱵᱮᱱᱟ? ᱦᱚᱸ ᱟᱸᱡᱚᱢᱚᱜ ᱠᱟᱱᱟ᱾
ᱦᱮᱸ ᱨᱚᱲ ᱯᱩᱥᱴᱟᱹᱣ ᱟᱸᱢᱚᱢᱚᱼᱜ ᱠᱟᱱᱟ ᱛᱚ᱾
ᱦᱚᱸ ᱟᱸᱡᱚᱢᱚᱜ ᱠᱟᱱᱟ, ᱦᱮᱹ ᱥᱮ᱾
ᱦᱩᱸ, ᱴᱷᱤᱠᱟᱹᱱ ᱜᱮᱭᱟ᱾
ᱪᱮᱫ ᱞᱮᱠᱟ ᱢᱮᱱᱟᱜ ᱵᱮᱱᱟ?
ᱟᱹᱞᱤᱧ ᱫᱚ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟᱹ᱾
ᱤᱭᱟᱹ ᱨᱮ᱾ ᱟᱹᱵᱤᱱᱟᱜ ᱚᱲᱟᱜ ᱫᱚ ᱚᱠᱟ ᱨᱮ?
ᱟᱹᱞᱤᱧ ᱫᱚ ᱵᱟᱸᱠᱩᱲᱟ ᱰᱤᱥᱴᱤᱠ᱾
ᱚ ᱵᱟᱸᱠᱩᱲᱟ? ᱚ ᱟᱞᱤᱧᱟᱜ ᱫᱚ ᱡᱷᱟᱲᱜᱨᱟᱢ ᱰᱤᱥᱴᱤᱠ᱾
ᱦᱩᱸ᱾ ᱴᱷᱤᱠ ᱜᱮᱭᱟ ᱵᱟᱲᱟᱭ ᱜᱮᱭᱟᱞᱤᱧ᱾
ᱦᱮᱸᱻᱦᱮᱸ ᱮ ᱵᱟᱵᱤᱱ ᱪᱟᱞᱟᱣ ᱵᱟᱲᱟ ᱟᱠᱟᱱᱟ ᱜᱚᱢᱠᱮ ᱤᱭᱟᱹ ᱥᱮᱫ ᱫᱚ?
ᱵᱟᱝ ᱪᱟᱞᱟᱣ ᱫᱚ ᱪᱟᱞᱟᱣ ᱞᱮᱠᱟᱱᱟᱜ ᱜᱮ ᱠᱟᱛᱷᱟ ᱛᱟᱦᱮᱸ ᱠᱟᱱᱟ, ᱟᱫᱚ ᱫᱟᱜ ᱡᱟᱹᱲᱤ ᱠᱷᱟᱹᱛᱤᱨ ᱵᱟᱭᱤᱠ ᱛᱮ ᱪᱟᱞᱟᱣ ᱦᱤᱡᱩᱜ ᱦᱚᱸ ᱠᱟᱹᱴᱤᱢ ᱠᱚᱥᱴᱚᱜ ᱜᱮ ᱵᱩᱡᱷᱟᱹᱜ ᱠᱟᱱᱟ᱾
ᱚ, ᱫᱟᱜ ᱦᱚᱸ ᱫᱮᱢᱮᱭ ᱡᱚᱨᱚᱭᱟ ᱡᱟᱹᱲᱤ ᱨᱮ
ᱦᱮᱸ, ᱟᱫᱚ ᱫᱟᱜ ᱡᱟᱹᱲᱤ ᱡᱟᱦᱟᱸ ᱞᱮᱠᱟ ᱟᱫᱚ ᱱᱮᱛᱟᱨ ᱫᱚᱢᱮ ᱟᱨᱦᱚᱸ ᱨᱤᱢᱤᱞ ᱮ ᱥᱟᱰᱮ ᱮᱫᱼᱟ ᱵᱟᱝ, ᱟᱫᱚ ᱨᱤᱢᱤᱞ ᱥᱟᱰᱮ ᱞᱮᱱᱷᱟᱱ ᱚᱱᱟᱛᱮ ᱟᱹᱰᱤ ᱡᱟᱹᱥᱛᱤ ᱜᱮ ᱵᱚᱛᱚᱨ ᱵᱩᱡᱷᱟᱹᱜ ᱠᱟᱱᱟ, ᱟᱨ ᱱᱮᱛᱟᱨ ᱨᱤᱢᱤᱞ ᱨᱟ ᱨᱟᱠᱟᱵ ᱟᱠᱟᱫ ᱟᱭ ᱥᱮ ᱨᱤᱢᱤᱞᱮ ᱥᱟᱰᱮ ᱭᱮᱜ-ᱟᱭ᱾ ᱵᱤᱡᱽᱞᱤ ᱮᱛᱚ ᱚᱱᱟ ᱦᱚᱛᱮᱡ ᱛᱮᱜᱮ ᱵᱟᱝ ᱪᱟᱞᱟᱣ ᱦᱩᱭ ᱮᱱᱟ᱾
ᱦᱮᱸ ᱫᱮ ᱜᱚᱝᱠᱮ, ᱚᱱᱮ ᱯᱟᱨᱚᱢ ᱮᱱᱟ ᱦᱩᱞ ᱢᱟᱦᱟ ᱪᱮᱫ ᱞᱮᱠᱟ ᱵᱮᱱ ᱢᱟᱱᱟᱣ ᱠᱮᱫᱟ ᱯᱮ ᱠᱟᱹᱴᱤᱡ ᱟᱵᱤᱱᱟᱜ ᱤᱭᱟᱹ ᱛᱚᱨᱚᱯᱷ ᱞᱟᱹᱭ
ᱟᱹᱞᱤᱧ ᱦᱤᱥᱟᱹᱵ ᱛᱮᱫᱚ ᱪᱮᱫ ᱞᱮᱠᱟᱞᱤᱧ ᱞᱟᱹᱭᱟ ᱚᱠᱟᱴᱟᱜ ᱥᱟᱛᱟᱢ ᱤᱫᱤ ᱠᱟᱛᱮᱜ ᱞᱟᱝ ᱞᱟᱹᱭᱟ ᱦᱩᱞ ᱢᱟᱦᱟ ᱫᱤᱱ ᱱᱤᱭᱮ ᱚᱱᱟ ᱵᱩᱥᱴᱟᱹ ᱥᱟᱺᱦᱤᱡ ᱵᱮᱱ ᱞᱟᱹᱭ ᱞᱮᱠᱷᱟᱱ ᱫᱚ ᱱᱟᱯᱟᱭ ᱠᱚᱜᱼᱟ᱾
ᱦᱩᱸ ᱦᱩᱞ ᱢᱟᱦᱟᱸ ᱛᱮ ᱟᱞᱮ ᱥᱮᱫ ᱮᱢ ᱢᱟᱱᱟᱣ ᱠᱮᱜᱟᱞᱮ ᱵᱷᱟᱜᱮ ᱞᱮᱠᱟ ᱜᱮ ᱠᱟᱴᱤᱡ ᱫᱟᱜ ᱦᱚᱸ ᱡᱚᱨᱚ ᱠᱮᱫᱼᱟ᱾
ᱦᱮᱸ
ᱟᱨ ᱚᱱᱠᱟ ᱡᱚᱨᱚ-ᱡᱚᱨᱚ ᱛᱮᱜᱮ ᱫᱟᱜ ᱡᱟᱹᱲᱤ ᱟᱛᱮ ᱚᱱᱠᱟ ᱜᱮ ᱢᱟᱱᱟᱣ ᱦᱩᱭᱱᱟ᱾ ᱦᱟᱱᱛᱮ ᱱᱟᱛᱮ ᱪᱟᱞᱟᱣ ᱵᱟᱲᱟ ᱦᱩᱭ ᱞᱮᱱᱟ ᱠᱟᱹᱴᱤᱡ ᱚᱱᱟ ᱤᱭᱟᱹ ᱦᱩᱞ ᱢᱟᱦᱟ ᱵᱤᱥᱚᱭ ᱠᱚᱛᱮ ᱠᱟᱹᱴᱤᱡ ᱜᱟᱞᱢᱟᱨᱟᱣ ᱟᱛᱮᱫ ᱦᱩᱭᱱᱟ
ᱦᱮᱸ
ᱟᱨᱦᱚᱸ ᱚᱱᱠᱟ ᱫᱟᱜ ᱡᱚᱨᱚ ᱵᱟᱲᱟ ᱠᱮᱫᱼᱟ ᱟᱫᱚ ᱩᱱᱟᱹᱜ ᱴᱟᱜ ᱫᱚ ᱵᱟᱝ ᱦᱩᱭ ᱟᱠᱟᱱᱟ ᱟᱫᱚ
ᱦᱩᱸ
ᱫᱮ ᱟᱯᱮ ᱥᱮᱫ ᱫᱚ ᱪᱮᱫᱞᱮᱠᱟᱯᱮ ᱢᱟᱱᱟᱣ ᱠᱮᱫᱼᱟ
ᱟᱞᱮᱥᱮᱫ ᱢᱟ ᱥᱮᱛᱟᱜ ᱨᱮ ᱱᱚᱜᱼᱚᱭ ᱱᱚ ᱵᱟᱡᱮ ᱚᱱᱠᱟ ᱱᱟᱭᱠᱮ ᱵᱚᱸᱜᱟ ᱵᱩᱨᱩ ᱠᱮᱫ ᱛᱟᱞᱮᱭᱟᱭ ᱢᱩᱴᱷᱟᱹᱱ ᱨᱮ ᱚᱱᱟᱫᱚ ᱢᱩᱴᱷᱟᱹᱱ ᱨᱮ ᱵᱟᱦᱟ ᱢᱟᱞᱟ ᱠᱚ ᱟᱨᱟᱣ ᱦᱩᱭ ᱠᱟᱮᱫ ᱪᱤᱨ ᱨᱟᱠᱟᱵ ᱦᱩᱭ ᱮᱱᱟ ᱟᱫᱚ ᱪᱤᱨ ᱨᱟᱠᱟᱵ ᱠᱚ ᱯᱚᱨᱮ ᱦᱩᱞ ᱢᱟᱦᱟ ᱵᱟᱨᱮ ᱛᱮ ᱜᱟᱞᱚᱪ ᱟᱠᱷᱲᱟ ᱛᱟᱦᱮᱸ ᱠᱟᱱᱟ᱾
ᱦᱮᱸᱻᱦᱮᱸ
ᱛᱟᱦᱚᱞᱮ ᱚᱱᱟ ᱠᱚ ᱦᱩᱭ ᱥᱟᱹᱛ ᱠᱟᱛᱮᱜ ᱚᱱᱟ ᱠᱚ ᱦᱩᱭ ᱥᱟᱛ ᱠᱟᱛᱮᱫ ᱛᱟᱨᱯᱚᱨᱮ ᱵᱚᱡᱷᱟ ᱛᱚᱧ ᱦᱮᱯᱨᱟᱣ ᱛᱟᱦᱮᱸ ᱠᱟᱱᱟ᱾
ᱦᱮᱸᱻ ᱦᱮᱸ
ᱛᱟᱯᱚᱨᱮ ᱵᱚᱡᱷᱟ ᱛᱩᱧ ᱦᱮᱯᱨᱟᱣ ᱦᱩᱭ ᱵᱟᱲᱟ ᱠᱟᱛᱮ ᱟᱫᱚ ᱵᱟᱭᱤᱠ ᱨᱮᱞᱤ ᱦᱩᱭ ᱟᱠᱟᱱ ᱛᱟᱦᱮᱸᱱᱟ᱾ ᱟᱫᱚ ᱵᱟᱭᱤᱠ ᱨᱮᱞᱤ ᱦᱩᱭ ᱯᱚᱨᱮ ᱵᱤᱠᱮᱞ ᱟᱫᱚ ᱤᱭᱟᱹ ᱠᱚ ᱛᱟᱦᱮᱸᱫ ᱮᱢᱱᱤ ᱚᱱᱚᱲ ᱠᱚ ᱦᱩᱞ ᱢᱟᱦᱟ ᱚᱱᱟ ᱵᱟᱨᱮ ᱛᱮᱜᱮ ᱡᱟ ᱠᱤᱪᱷᱩ ᱨᱮᱭᱟᱜ ᱟᱫᱚ ᱚᱱᱟ ᱤᱱ ᱦᱤᱞᱥᱜ ᱫᱚ ᱫᱟᱜ ᱡᱟᱹᱲᱤ ᱠᱷᱟᱹᱛᱤᱨ ᱵᱟᱝ ᱦᱩᱭᱩ ᱟᱠᱟᱱ ᱛᱟᱦᱮᱱᱟ ᱛᱟᱨᱯᱚᱨᱮ ᱫᱤᱱ ᱟᱨᱚ ᱚᱱᱟ ᱠᱚ ᱥᱚᱵ ᱦᱩᱭ ᱮᱱᱟ᱾ ᱛᱟᱯᱚᱨᱮ ᱱᱤᱛᱚᱜ ᱱᱤᱭᱟᱹ ᱫᱚ ᱡᱟᱦᱟᱸᱛᱤᱱᱟᱹᱜ ᱢᱟᱫᱽᱫᱷᱚᱢᱤᱠ ᱩᱪᱪᱚ ᱢᱟᱫᱽᱫᱷᱚᱢᱤᱠ ᱜᱤᱫᱽᱨᱟᱹ ᱠᱚ ᱠᱚ ᱛᱟᱦᱮᱸ ᱠᱟᱱᱟ ᱩᱱᱠᱩ ᱠᱚᱦᱚᱸ ᱥᱟᱨᱦᱟᱣ ᱠᱚ ᱪᱟᱞ ᱦᱩᱭᱱᱟ᱾
ᱦᱮᱸ
ᱛᱟᱯᱚᱨᱮ ᱪᱤᱠᱤ ᱵᱟᱨᱮ ᱛᱮᱦᱚᱸ ᱪᱤᱠᱟᱹ ᱠᱟᱛᱮ ᱯᱟᱥᱱᱟᱣ ᱦᱩᱭᱩᱜᱼᱟ, ᱪᱤᱠᱟᱹ ᱵᱟᱝ ᱥᱮ ᱪᱤᱠᱤ ᱯᱚᱛᱚᱵ ᱠᱚᱦᱚᱸ ᱮᱢ ᱪᱟᱞ ᱦᱩᱭᱮᱱ ᱜᱮᱭᱟ ᱡᱟᱦᱟᱸᱭ ᱠᱟᱹᱴᱤᱡ ᱢᱟᱹᱭ ᱵᱟᱹᱵᱩ ᱛᱟᱠᱚ ᱚᱱᱟ ᱠᱚᱫᱚ ᱟᱹᱰᱤ ᱯᱟᱹᱦᱤᱞ ᱠᱷᱚᱱ ᱜᱮ ᱦᱩᱭ ᱪᱟᱞᱟᱜ ᱠᱟᱱ ᱜᱮᱭᱟ᱾ ᱱᱤᱛ ᱦᱚᱞᱮ ᱠᱚᱨᱟᱣ ᱤᱫᱤ ᱮᱫ ᱜᱮ
ᱦᱮᱸ᱾
ᱛᱟᱵᱤᱱ ᱛᱚ ᱟᱹᱵᱤᱱᱟᱜ᱾
ᱟᱨ ᱜᱚᱝᱠᱮ ᱪᱟᱥ ᱪᱟᱥ ᱠᱚᱫᱚ ᱦᱩᱭᱮᱱ ᱛᱟᱯᱮᱭᱟ ᱥᱮ ᱵᱟᱝ?
ᱪᱟᱥ ᱠᱚᱫᱚ ᱟᱫᱚ ᱫᱟᱜ ᱠᱚ ᱵᱟᱭ ᱞᱟᱜᱟᱣ ᱞᱮᱱᱠᱷᱟᱡ ᱫᱚ, ᱥᱮᱨᱢᱟ ᱡᱟᱹᱲᱤ ᱵᱟᱭ ᱫᱟᱜ ᱟᱵᱚᱱ ᱠᱷᱟᱱ ᱫᱚ ᱪᱤᱠᱟᱹᱛᱮ ᱪᱟᱥ ᱠᱚᱫᱚ ᱞᱟᱜᱟᱼᱟ ᱾
ᱛᱚᱵᱮ ᱪᱟᱥ ᱠᱟᱹᱢᱤ ᱨᱮᱫᱚ ᱟᱞᱚ ᱵᱟᱯᱮ ᱤᱭᱟᱹ ᱠᱟᱱᱟ ᱱᱤᱛᱚᱜ ᱦᱚ
ᱟᱹᱣᱨᱤ ᱱᱤᱛ ᱦᱚ ᱟᱹᱣᱨᱤ ᱟᱨᱜᱚ ᱦᱩᱭᱩᱜ
ᱟᱞᱮ ᱥᱮᱫ ᱢᱟ ᱫᱟᱜ ᱢᱟ ᱡᱟᱹᱲᱤᱭ ᱮᱫᱟᱭ ᱫᱚᱢᱮ ᱜᱮ ᱰᱮᱞᱤ ᱜᱮ ᱟᱨ ᱛᱚ ᱪᱟᱥ ᱨᱮ ᱟᱬᱜᱚ ᱦᱩᱭ ᱟᱠᱟᱱᱟ ᱛᱚᱞᱟ ᱜᱤᱰᱤ ᱦᱩᱭ ᱠᱟᱱᱟ
ᱟᱞᱮ ᱥᱮᱫ ᱢᱟ ᱨᱚᱦᱚᱭ ᱞᱮᱠᱟ ᱫᱚ ᱛᱚᱞᱟ ᱠᱚᱫᱚ ᱦᱩᱭ ᱠᱟᱱᱟ ᱫᱟᱜ ᱜᱮ ᱵᱟᱭ ᱞᱟᱜᱟᱜ ᱠᱟᱱᱟ ᱚᱱᱟ ᱛᱮᱜᱮ ᱨᱚᱦᱚᱭ ᱠᱚ ᱵᱟᱝ ᱦᱩᱭᱩᱜ ᱠᱟᱱᱟ᱾
ᱤᱭᱟᱹ ᱤᱭᱟᱹ ᱱᱟᱛᱮ ᱫᱚ ᱵᱟᱵᱮᱱ ᱦᱮᱡ ᱟᱠᱟᱱᱟ ᱟᱵᱮᱱ ᱱᱤᱭᱟᱹ ᱥᱮᱫ ᱵᱩᱨᱩ ᱵᱚᱸᱜᱟ ᱥᱮᱫ ᱫᱚ ᱵᱟᱵᱤᱱ ᱪᱟᱞᱟᱣ ᱠᱟᱱᱟ ᱵᱤᱱ
ᱵᱟ ᱵᱟᱞᱤᱧ ᱪᱟᱞᱟᱣ ᱠᱟᱱᱟ ᱱᱤᱭᱟᱹ ᱫᱷᱟᱣ ᱫᱚ,
ᱫᱟᱜ ᱦᱚᱸ ᱫᱚᱢᱮ ᱡᱟᱹᱲᱤ ᱫᱚᱭ ᱪᱟᱞᱟᱜᱼᱟ ᱚᱱᱮ ᱞᱚᱥᱚᱫᱼᱞᱚᱥᱚᱫ ᱩᱛᱩ ᱦᱩᱭᱩᱜᱼᱟ ᱦᱟᱸᱜ ᱟᱨ ᱛᱮ ᱱᱤᱭᱟᱹ ᱫᱷᱟᱣᱜ ᱪᱟᱞᱟᱣ ᱦᱚᱸ ᱵᱟᱝ ᱪᱟᱞᱟᱣ ᱦᱩᱭ ᱠᱟᱱᱟ,
ᱦᱩᱸ ᱟᱫᱚ ᱞᱟᱦᱟ ᱛᱮᱜᱮ ᱪᱟᱨᱟ ᱠᱚᱫᱚ ᱜᱤᱰᱤ ᱦᱩᱭ ᱠᱟᱱᱟ ᱥᱮ ᱱᱤᱛᱚᱜ ᱟᱪᱷᱟᱲᱟ ᱠᱟᱛᱮ ᱜᱤᱰᱤ ᱦᱩᱭᱩᱜ ᱠᱟᱱᱟ᱾
ᱵᱟᱝ ᱱᱤᱛᱚᱜ ᱜᱮ ᱱᱚ-ᱚᱭ ᱠᱤᱪᱷᱩ ᱫᱤᱱ ᱟᱜᱮ ᱨᱮ ᱦᱟᱸᱜ,
ᱢᱟᱱᱮ ᱨᱚᱦᱚᱲ ᱫᱷᱩᱲᱤ ᱵᱚᱛᱚᱨ ᱨᱮᱜᱮ ᱥᱮ ᱱᱤᱛᱚᱜ ᱞᱚᱥᱚᱫ ᱠᱟᱛᱮᱮᱫ?
ᱞᱚᱥᱚ ᱟᱛᱮᱫ ᱜᱮ,
ᱚ ᱟᱯᱮ ᱚᱱᱛᱮ ᱫᱚ ᱚᱱᱠᱟ ᱢᱤᱱᱤ ᱢᱮᱱᱟᱜ ᱟᱠᱟᱫᱟ ᱛᱚ ᱵᱟᱝ?
ᱢᱤᱱᱤ ᱦᱚᱸ ᱢᱤᱱᱤ ᱛᱮ ᱢᱤᱱᱤ ᱢᱮᱱᱟᱜ ᱠᱟᱜᱼᱟ ᱾
ᱫᱤᱭᱮ ᱟᱯᱮ ᱥᱮᱫ ᱫᱚ ᱢᱟᱱᱮ ᱜᱚᱢᱠᱮ ᱵᱚᱪᱷᱚᱨ ᱛᱤᱱᱟᱹᱜ ᱫᱷᱟᱣ ᱯᱮ ᱪᱟᱥ ᱜᱮᱭᱟ ᱛᱚᱵᱮ?
ᱦᱮ ᱢᱤᱫ ᱫᱷᱟᱣ ᱜᱮ ᱪᱟᱥ ᱦᱩᱭᱩᱜ ᱜᱮᱭᱟ ᱦᱩᱲᱩ ᱛᱮᱫ ᱫᱚ ᱟᱫᱚ ᱟᱹᱞᱩ ᱠᱚ ᱛᱩᱲᱤ ᱠᱚ ᱜᱩᱦᱩᱢ ᱠᱚ ᱪᱟᱥ ᱦᱩᱭᱩᱜᱼᱟ᱾ ᱟᱹᱞᱤᱧ ᱥᱮᱫ ᱫᱚ ᱢᱤᱱᱤ ᱠᱚᱫᱚ ᱵᱟᱹᱱᱩᱜ ᱠᱟᱫᱟ ᱛᱚ ᱚᱭ ᱪᱟᱥ ᱞᱮᱠᱷᱟᱡ ᱫᱚ ᱥᱮᱨᱢᱟ ᱡᱟᱹᱲᱤ ᱫᱟᱜ ᱛᱮ ᱡᱟ ᱪᱟᱥ ᱦᱩᱭᱱᱟ ᱟᱨ ᱵᱟᱝᱠᱷᱟᱱ ᱫᱚ ᱡᱩᱫᱤ ᱵᱟᱸᱷ ᱯᱩᱠᱷᱨᱤ ᱠᱚ ᱯᱚᱨᱚᱡᱚᱜᱼᱟ ᱛᱚᱵᱮ ᱠᱷᱟᱱ ᱫᱚ ᱟᱹᱞᱩ ᱜᱩᱦᱩᱢ ᱠᱚ ᱦᱚ ᱦᱩᱭᱩᱜ ᱜᱮᱭᱟ᱾
ᱪᱟᱥ ᱜᱮᱭᱟ ᱯᱮ ᱚᱱᱟ ᱫᱚ ᱟᱠᱷᱨᱤᱧ ᱟᱠᱷᱨᱤᱧ ᱜᱮᱭᱟ ᱯᱮᱥᱮ ᱚᱱᱮ ᱚᱲᱟᱜ ᱞᱟᱹᱜᱤᱫ ᱜᱮ,
ᱯᱩᱨᱟᱹ ᱟᱠᱷᱨᱤᱧᱜᱮ
ᱦᱩᱸ
ᱡᱟ ᱦᱩᱭᱩᱜ ᱜᱮᱭᱟ ᱥᱚᱵ ᱟᱠᱷᱨᱤᱧ ᱟᱨ ᱚᱲᱟᱜ ᱨᱮ ᱞᱟᱹᱜᱤᱫ,
ᱫᱤᱭᱮ ᱟᱹᱞᱩ ᱜᱮᱯᱮ ᱪᱟᱥ ᱜᱮᱭᱟ ᱥᱮ ᱟᱨᱚ ᱡᱟᱦᱟᱱᱟᱜ ᱮᱴᱟᱜ ᱠᱤᱪᱷᱩ ᱯᱮ ᱪᱟᱥ ᱟᱹᱨᱤᱭᱟ ᱥᱮ ᱟᱨᱚ?
ᱟᱹᱞᱩ ᱜᱩᱦᱩᱢ ᱛᱩᱲᱤ ᱟᱨ ᱠᱷᱚᱥᱞᱟ ᱥᱚᱵᱜᱮ ᱾
ᱚ ᱟᱞᱮ ᱥᱮᱫ ᱦᱚᱸ ᱚᱱᱠᱮ ᱚᱱᱠ ᱟᱹᱞᱩ, ᱛᱩᱲᱤ ᱛᱚ, ᱢᱮᱜᱟᱲ ᱢᱮᱜᱟ ᱡᱚᱠᱛᱚ
ᱦᱩᱸ
ᱪᱟᱥ ᱜᱮᱭᱟ ᱞᱮ ᱟᱨ ᱟᱯᱮ ᱥᱮᱫ ᱫᱚ ᱟᱞᱩ ᱛᱤᱱᱟᱹᱜ ᱛᱮᱫ ᱫᱟᱢ ᱫᱚ?
ᱱᱤᱭᱟᱹ ᱫᱷᱟᱹᱣ ᱫᱚ ᱵᱟᱝ ᱛᱟᱦᱮᱸ ᱠᱟᱱᱟ᱾
ᱦᱩᱸ
ᱱᱚᱜᱼᱭ ᱢᱤᱫ ᱯᱮᱠᱮᱴ ᱠᱟᱛᱮᱜ ᱟᱲᱟᱭᱥᱚ ᱚᱱᱠᱟ ᱵᱟᱝ ᱫᱟᱢ ᱠᱟᱱ ᱛᱟᱦᱮᱸ᱾
ᱦᱩᱸ ᱱᱤᱭᱟᱹ ᱫᱷᱟᱣ ᱡᱚᱛᱚ ᱥᱮᱫ ᱟᱡᱚᱢᱚᱜ ᱠᱟᱱᱟ, ᱵᱮᱥᱤ ᱫᱟᱢ ᱫᱚ ᱵᱟᱝ ᱦᱩᱭ ᱟᱠᱟᱱᱟ᱾
ᱞᱟᱵᱷ ᱟᱫᱚ ᱵᱟᱹᱱᱩᱜ ᱞᱟᱵᱷ ᱞᱮᱱ ᱜᱮᱭᱟ᱾
ᱦᱮᱸ
ᱞᱟᱦᱟ ᱵᱟᱨ ᱫᱚ ᱞᱟᱵᱷ ᱠᱚᱫᱚ ᱦᱩᱭ ᱞᱮᱱ ᱜᱮᱭᱟ, ᱱᱤᱭᱟᱹ ᱫᱷᱟᱣ ᱜᱮ ᱱᱚᱝᱠᱟ ᱭᱮᱱᱟ᱾
ᱱᱤᱛᱚᱜ ᱢᱟ ᱟᱹᱰᱤ ᱥᱮ ᱢᱟᱱᱮ ᱪᱮᱫ ᱤᱧ ᱞᱟᱹᱭᱟ ᱠᱷᱮᱞ ᱴᱮᱞ ᱫᱚ ᱵᱟᱝ ᱦᱩᱭᱩᱜ ᱠᱟᱱ ᱛᱮ ᱟᱯᱮ ᱥᱮᱫ ᱚᱱᱛᱮ
ᱟᱞᱮᱥᱮᱫ ᱫᱚ ᱠᱷᱮᱞ ᱢᱟᱛᱚ ᱦᱩᱭᱮᱱ ᱜᱤᱭᱟ, ᱱᱮᱜ ᱮ ᱛᱚ ᱠᱤᱪᱷᱩ ᱫᱤᱱ ᱞᱟᱦᱟ ᱪᱟᱨ ᱞᱟᱠᱷ ᱨᱮᱭᱟᱜ ᱦᱩᱭᱱᱟ ᱫᱷᱟᱢᱟᱠᱟ᱾
ᱚ ᱟᱹᱵᱤᱱ ᱠᱷᱮᱞ ᱜᱮᱭᱟ ᱵᱤᱱ ᱥᱮ ᱵᱟᱝ?
ᱟᱹᱞᱤᱧ ᱠᱷᱮᱞ ᱜᱮᱭᱟ ᱞᱤᱧ, ᱞᱟᱦᱟ ᱛᱮᱞᱤᱧ ᱠᱷᱞᱚᱜ ᱠᱟᱱ ᱛᱟᱦᱮᱸᱫ, ᱱᱮᱛᱟᱨ ᱫᱚ ᱠᱷᱩᱵ ᱠᱚᱢ ᱜᱤᱞᱤᱧ ᱠᱷᱮᱞ ᱜᱮᱭᱟ᱾
ᱚᱸ ᱫᱷᱟᱢᱟᱠᱟ ᱠᱚ ᱫᱚ ᱠᱷᱮᱞ ᱵᱟᱲᱟ ᱟᱠᱟᱫ ᱜᱮᱭᱟ ᱵᱤᱱ?
ᱫᱷᱟᱢᱟᱠᱟ ᱵᱚᱞᱛᱮ ᱫᱚ ᱚᱭ ᱮᱠ ᱫᱮᱲ ᱩᱱᱟᱹᱜ ᱫᱷᱟᱹᱵᱤᱡ ᱫᱩᱞᱤᱧ ᱠᱷᱮᱞ ᱠᱟᱫᱟ, ᱚᱱᱟ ᱠᱷᱚᱱ ᱞᱟᱹᱴᱩᱣᱟᱜ ᱠᱚᱫᱚ ᱵᱟᱝ᱾
ᱚᱸ ᱦᱮᱸ
ᱦᱳᱭ ᱫᱮᱲ ᱞᱟᱠᱷ ᱫᱩ ᱞᱟᱠᱷ ᱦᱟᱹᱵᱤᱡ ᱜᱮ, ᱛᱟᱨ ᱵᱮᱥᱤ ᱫᱚ ᱟᱫᱚ ᱵᱟᱝ ᱠᱷᱮᱞ ᱦᱩᱭ ᱟᱠᱟᱱ ᱜᱤᱭᱟ᱾
ᱚᱸ ᱚᱱᱟᱜ ᱠᱷᱮᱞ ᱦᱚᱸ ᱫᱚᱨᱠᱟᱨ ᱜᱮ ᱦᱟᱸᱜ
ᱦᱩᱸ ᱟᱫᱚ ᱱᱮᱛᱟᱨ ᱯᱮᱠᱴᱤᱥ ᱠᱚ ᱦᱩᱭᱩᱜ ᱠᱟᱱ ᱜᱤᱭᱟ ᱟᱨ ᱠᱷᱮᱞ ᱵᱟᱲᱟ ᱚᱭ ᱟᱛᱚ ᱛᱚ ᱟᱛᱳ ᱦᱩᱭ ᱛᱮᱜᱮ ᱡᱟ ᱠᱷᱮᱞ ᱦᱩᱭᱩᱜ ᱜᱤᱭᱟ᱾
ᱦᱮᱸ
ᱟᱫᱚ ᱱᱤᱭᱟᱹ ᱵᱟᱨ ᱫᱚ ᱠᱷᱮᱞ ᱞᱮᱠᱟ ᱱᱟᱜ ᱚᱱᱠᱟ ᱢᱚᱱᱮ ᱵᱟᱹᱱᱩᱜ ᱟᱠᱟᱫᱼᱟ᱾ ᱛᱚ ᱯᱟᱲᱦᱟᱣ ᱥᱮᱫ ᱨᱮ ᱠᱟᱹᱴᱤᱡ ᱵᱮᱥᱛᱚ ᱦᱩᱭᱩ ᱟᱠᱟᱱᱟ᱾ ᱚᱲᱟᱜ ᱠᱚᱨᱮᱱᱟᱜ ᱠᱟᱹᱢᱤ
ᱟᱨ ᱞᱟᱹᱭ ᱫᱟ ᱞᱤᱧ ᱜᱚᱢᱠᱮ, ᱟᱵᱤᱱ ᱫᱚ ᱛᱤᱱ ᱛᱤᱱᱟᱜ ᱨᱮ ᱵᱤᱱ ᱯᱟᱲᱦᱟᱜ ᱠᱟᱱ ᱛᱮᱵᱤᱱ?
ᱦᱩᱢ ᱟᱹᱞᱤᱧ ᱠᱚᱞᱮᱡᱽ ᱠᱚᱫᱚ ᱥᱚᱵᱽᱤᱞᱤᱧ ᱠᱚᱢᱯᱤᱞᱤᱴ ᱠᱟᱫᱟ᱾
ᱚᱸ
ᱚᱱᱟ ᱦᱚᱛᱮᱡ ᱛᱮᱜᱮ ᱧᱮᱞ ᱮᱫᱟ ᱞᱤᱧ, ᱡᱚᱫᱤ ᱨᱚᱡᱤ ᱨᱩᱡᱠᱟᱨ ᱧᱟᱢᱚᱜ ᱠᱷᱟᱱ ᱫᱚ᱾
ᱚᱸ
ᱟᱱᱟ ᱛᱮ ᱠᱷᱮᱞ ᱥᱮᱫ ᱠᱟᱹᱴᱤᱡ ᱠᱚᱢ ᱫᱷᱮᱭᱟᱱ ᱜᱮ ᱟᱫᱚ ᱦᱩᱭ ᱟᱠᱟᱱᱟ᱾
ᱟᱹᱞᱤᱧ ᱦᱚᱸ ᱱᱤᱭᱟᱹ ᱚᱱᱠᱟ ᱠᱚᱞᱮᱡᱽ ᱨᱮᱞᱤᱧ ᱨᱟᱠᱟᱵ ᱮᱱᱟ᱾
ᱦᱩᱸ
ᱦᱟᱯᱮ ᱛᱟᱨᱯᱚᱨᱮ ᱦᱟᱸᱜ ᱪᱮᱫ ᱠᱚᱞᱮᱡᱽ ᱠᱚᱨᱮ ᱦᱟᱸᱜ ᱪᱮᱫ ᱠᱚ ᱠᱚᱨᱟᱣ ᱦᱩᱭᱩᱜᱼᱟ ᱦᱟᱸᱜ? ᱟᱨ ᱱᱤᱭᱟᱹ ᱫᱷᱟᱣ ᱢᱚᱬᱮ ᱢᱚᱬᱮ ᱵᱚᱪᱷᱚᱨ ᱠᱚᱞᱮᱡᱽ ᱠᱚᱨᱟᱣᱟᱜᱟᱜ ᱟᱠᱚ ᱦᱟᱸᱜ᱾ ᱚᱱᱟ ᱠᱚᱞᱮᱡᱽ ᱠᱚᱨᱟᱣ ᱛᱮᱜᱮ ᱛᱚ ᱦᱟᱸᱜ ᱯᱩᱨᱟᱹ ᱤᱭᱟᱹ ᱯᱩᱨᱟᱹ ᱢᱚᱬᱮ ᱵᱚᱪᱷᱚᱨ ᱠᱟᱜ ᱠᱚ᱾
ᱚᱱᱟ ᱫᱚ ᱢᱚᱬᱮ ᱵᱚᱪᱷᱚᱨ ᱫᱚ ᱵᱟᱝ, ᱯᱳᱱ ᱵᱚᱪᱷᱚᱨ ᱛᱟᱦᱮᱸ ᱠᱟᱱᱟ᱾ ᱯᱳᱱ ᱵᱚᱪᱷᱚᱨ ᱟᱨ ᱢᱤᱫ ᱵᱚᱪᱷᱚᱨ ᱫᱚ ᱮᱢᱮ ᱠᱚᱨᱟᱣ ᱞᱟᱜᱟᱜᱼᱟ᱾
ᱦᱮᱸ
ᱮᱢᱮ ᱢᱤᱫ ᱵᱚᱪᱷᱚᱨ ᱨᱮᱱᱟᱜ ᱮᱢᱮ ᱡᱟᱦᱟᱸ ᱵᱟᱨ ᱵᱚᱪᱷᱚᱨ ᱛᱟᱦᱮᱸᱜ ᱠᱟᱱᱟ᱾
ᱛᱟᱦᱞᱮ ᱠᱚᱞᱮᱡᱽ ᱫᱚ ᱚᱠᱟ ᱰᱤᱯ ᱚᱠᱟ ᱰᱤᱯᱟᱨᱢᱮᱱᱴ ᱛᱮᱵᱤᱱ ᱯᱟᱲᱦᱟᱜ ᱠᱟᱱᱟ
ᱰᱤᱯᱟᱨᱫᱚ ᱚᱱᱮ ᱤᱭᱟᱹ
ᱟᱹᱨᱥ ᱟᱨᱥ ᱨᱮᱱᱟᱜ ᱰᱤᱯᱟᱨᱢᱮᱱᱴ ᱦᱮᱸ
ᱪᱮᱫ ᱥᱚᱵᱡᱮᱴ ᱵᱤᱱ ᱫᱚᱦᱚ ᱠᱟᱫᱟ
ᱩᱸᱻᱦᱜ ᱯᱚᱞᱮᱴᱤᱠᱮᱞ ᱦᱤᱥᱴᱨᱤ
ᱩᱸᱻ ᱩᱜ
ᱚᱱᱟᱜᱮ
ᱚᱠᱟ ᱠᱚᱞᱮᱡᱽ ᱨᱮ ᱠᱟᱯᱜᱟᱲᱤ
ᱦᱮᱸ ᱠᱟᱯᱜᱟᱲᱤ ᱠᱚᱞᱮᱡ ᱨᱮᱜᱮ
ᱩᱸ
ᱱᱮ ᱱᱤᱭᱟᱹ ᱱᱚᱛᱮ ᱫᱚᱢᱮ ᱦᱮᱡ ᱵᱟᱲᱟ ᱟᱠᱟᱱ ᱜᱮᱭᱟ ᱛᱚᱵᱮ
ᱦᱮᱸ ᱚᱱᱛᱮ ᱫᱚ ᱥᱚᱵᱽ ᱜᱮᱞᱤᱧ ᱵᱟᱰᱟᱭᱟ ᱢᱮᱱ ᱠᱮᱜ-ᱟ ᱞᱤᱧ ᱛᱚ ᱯᱳᱭᱞᱳ ᱨᱮᱜᱮ
ᱳᱜ ᱦᱮᱸ ᱞᱮᱭᱟᱞ ᱠᱟᱯ ᱜᱟᱹᱲᱤ ᱠᱚ ᱞᱟᱹᱭ ᱠᱮᱫᱼᱟ ᱵᱤᱱ ᱥᱮ ᱦᱮᱸ ᱴᱷᱤᱠ ᱜᱮᱭᱟ
ᱦᱮᱸ ᱚᱱᱟ ᱠᱚᱨᱮ ᱫᱚ ᱠᱷᱩᱵ ᱞᱤᱧ ᱵᱟᱲᱟᱭᱟ ᱜᱟᱹᱰᱤ ᱪᱟᱞᱟᱜ ᱟᱹᱰᱤ ᱵᱟᱨ ᱞᱤᱧ ᱪᱟᱞᱟᱣ ᱵᱟᱲᱟ ᱦᱮᱡ
ᱦᱚᱸ ᱛᱚ ᱠᱚᱠ ᱠᱚᱞᱮᱡᱽ ᱫᱚᱵᱮᱱ ᱚᱠᱟᱨᱮ ᱠᱟᱯᱜᱟᱲᱤ ᱠᱚᱞᱮᱡᱽ ᱨᱮ ᱠᱚᱨᱟᱣ ᱞᱮᱫ ᱠᱟᱵᱤᱱᱟ
ᱦᱮᱸ
ᱞᱟᱹᱭ ᱫᱟᱞᱤᱧ ᱠᱚᱞᱮᱡᱽ ᱫᱚ ᱚᱠᱟᱨᱮ ᱠᱚᱨᱟᱣ ᱞᱮᱜ-ᱟ ᱵᱤᱱ ᱠᱟᱯ ᱜᱟᱹᱲᱤ ᱨᱮᱜᱮ ᱥᱮ
ᱵᱟ ᱵᱟ ᱟᱞᱤᱧ ᱫᱚ ᱟᱞᱤᱧ ᱟᱞᱮ ᱥᱮᱫ ᱜᱮ
ᱚᱸ
ᱟᱞᱮ ᱨᱟᱱᱤ ᱵᱟᱸᱫᱷ ᱨᱮ ᱜᱮ ᱠᱚᱞᱮᱡᱽ ᱢᱮᱱᱟᱜ ᱟᱠᱟᱫ ᱫᱚ ᱜᱤᱢᱞᱤ ᱴᱷᱮᱜ
ᱦᱮ ᱩᱭᱦᱟᱹ ᱞᱮᱫᱟᱧ ᱦᱤᱡᱩᱜ ᱜᱮᱭᱟ ᱠᱚ ᱮᱸᱻ ᱦᱟᱜᱸ ᱠᱟᱯᱜᱟᱰᱤ ᱵᱤᱨᱵᱷᱩᱢ ᱥᱮᱫ ᱨᱮᱱ ᱠᱷᱚᱱ ᱦᱤᱡᱩᱜ ᱜᱮᱭᱟ ᱠᱚ
ᱩᱸ
ᱟᱵᱤᱱ ᱦᱚᱸ ᱦᱮᱡ ᱠᱟᱱᱟᱵᱤᱱᱠᱷᱚᱱ ᱚᱰᱚᱠ ᱠᱚᱨᱟᱣ ᱞᱮᱫ
ᱵᱟᱝ ᱱᱚᱝᱠᱟ ᱢᱤᱫᱴᱮᱱ ᱯᱚᱨᱤᱠᱷᱟ ᱛᱟᱦᱮᱸ ᱠᱟᱱ ᱛᱟᱹᱞᱤᱧ ᱩᱱ ᱥᱚᱢᱚᱭ ᱞᱤᱧ ᱵᱟᱝ ᱱᱚᱝᱠᱟ ᱢᱤᱫᱴᱟᱝ ᱯᱚᱨᱤᱠᱠᱷᱟ ᱛᱟᱦᱮ ᱠᱟᱱ ᱛᱟᱞᱤᱧᱟ ᱩᱱ ᱥᱚᱢᱚᱭ ᱞᱤᱧ ᱪᱟᱞᱟᱣ ᱦᱮᱡ ᱟᱠᱟᱱᱟ ᱮᱢᱱᱤ ᱛᱮᱦᱚᱸ ᱡᱷᱟᱲᱜᱨᱟᱢ ᱨᱮ ᱛᱟᱦᱮᱸ ᱞᱮᱱ ᱠᱷᱟᱱ ᱫᱚ ᱪᱟᱞᱟᱣ ᱦᱩᱭᱩᱜ ᱠᱟᱱ ᱛᱟᱦᱮᱱ ᱜᱮᱭᱟ ᱚᱱᱛᱮ ᱫᱚ
ᱦᱟᱸ
ᱫᱟᱫᱟᱲᱟ
ᱦᱮᱸ
ᱚᱱᱟ ᱦᱚᱛᱮᱫ ᱛᱮ ᱚᱸᱰᱮ ᱠᱚᱫᱚ ᱞᱤᱧ ᱵᱟᱲᱟᱭ ᱜᱮᱭᱟ
ᱦᱮᱸ
ᱛᱚᱵᱮ ᱱᱮᱛᱟᱨ ᱫᱚ ᱨᱟᱥᱛᱟ ᱠᱚᱠᱚ ᱡᱩᱛ ᱥᱟᱹᱛ ᱠᱮᱫᱟ ᱥᱮ-ᱵᱟᱝ
ᱵᱟᱝᱟ ᱞᱟᱦᱟ ᱞᱮᱠᱟ ᱫᱚ ᱱᱤᱛ ᱚᱜ ᱫᱚ ᱵᱟᱝ ᱦᱟᱸᱜ ᱱᱤᱛᱚᱜ ᱫᱚ ᱨᱟᱥᱛᱟ ᱜᱮ ᱡᱩᱛ ᱵᱟᱲᱟ ᱦᱩᱭ ᱟᱠᱟᱱᱟ ᱚᱱᱟ ᱠᱚᱨᱮ ᱦᱟᱸᱜ ᱴᱷᱤᱠ ᱴᱷᱟᱠ ᱟᱨᱫᱚ ᱠᱟᱴᱤᱡ
ᱦᱩᱸ
ᱟᱫᱚ ᱯᱳᱭᱞᱳ ᱥᱮᱨᱢᱟ ᱞᱮᱠᱟ ᱫᱚ ᱟᱫᱚ ᱩᱱᱟᱹᱜ ᱛᱚ ᱵᱟᱹᱱᱩᱜᱼᱟ ᱴᱷᱤᱠ ᱵᱟᱲᱟ ᱦᱚᱪᱚ ᱠᱟᱜᱼᱟ ᱠᱚ
ᱱᱚᱣᱟ ᱫᱚ ᱠᱚᱞᱮᱡ ᱢᱟ ᱢᱤᱫ ᱫᱷᱟᱨᱮ ᱨᱮ ᱠᱚᱞᱮᱡ ᱵᱟᱥ ᱠᱚᱦᱚᱸ ᱚᱱᱠᱟ ᱥᱚᱵ ᱥᱚᱢᱚᱭ ᱵᱟᱝ ᱪᱟᱞᱩ ᱦᱤᱡᱩᱜ ᱜᱮᱭᱟ
ᱦᱩᱸ
ᱜᱟᱹᱰᱤ ᱢᱚᱴᱚᱨ ᱛᱟᱦᱮᱸ ᱞᱮᱱ ᱠᱷᱟᱱ ᱫᱚ ᱥᱩᱵᱤᱫᱷᱟᱜ ᱜᱮᱭᱟ
ᱦᱟᱭ
ᱦᱮᱸ ᱚᱱᱟ ᱫᱚ ᱞᱤᱧ ᱵᱟᱲᱟᱭ ᱜᱮᱭᱟ ᱟᱰᱮ ᱫᱚ
ᱛᱚᱵᱮ ᱱᱤᱭᱟᱹ ᱵᱟᱨ ᱛᱚᱞᱟ ᱢᱚᱞᱟ ᱵᱟᱵᱮᱱ ᱜᱤᱰᱤ ᱟᱠᱟᱜ ᱵᱮᱱ ᱛᱚ?
ᱴᱷᱤᱠ ᱜᱮᱭᱟ ᱛᱟᱦᱞᱮ ᱮᱠᱷᱚᱱ ᱱᱚᱝᱠᱟ ᱜᱮᱞᱟᱝ ᱠᱟᱛᱷᱟᱜ ᱠᱟᱱᱟ ᱴᱟᱭᱤᱢ ᱦᱚᱸ ᱦᱩᱭ ᱠᱟᱱ ᱛᱟᱞᱟᱝᱟ᱾
ᱦᱳᱭ᱾
ᱯᱚᱸᱭᱛᱟᱞᱞᱤᱥ ᱢᱤᱱᱤᱴ ᱜᱟᱱ ᱦᱩᱭ ᱦᱚᱪᱚᱜ᱾